ᱦᱮᱞᱳ
ᱦ ᱡᱵᱫᱮᱥ ᱟᱪᱪᱷᱟ ᱛᱟᱦᱞᱮ ᱟᱯᱮ ᱠᱚᱥᱮᱫ ᱚᱱᱛᱮ ᱫᱚ ᱢᱟᱜᱽ ᱢᱚᱬᱮ ᱫᱚ ᱦᱩᱭᱩᱜ ᱜᱮᱭᱟ ᱥᱮ ᱵᱟᱝ?
ᱟᱞᱮ ᱥᱮᱫ ᱫᱚ ᱢᱟᱜᱽ ᱢᱚᱬᱮ ᱫᱚ ᱵᱟᱝ ᱦᱩᱭᱩᱜᱼᱟ ᱢᱟᱜ ᱢᱚᱬᱮ ᱵᱚᱫᱚᱞ ᱛᱮᱫᱚ ᱟᱞᱮ ᱥᱮᱫ ᱫᱚ ᱵᱟᱦᱟ ᱦᱩᱭᱩᱜ ᱛᱟᱞᱮᱭᱟ᱾
ᱥᱩᱫᱩ ᱵᱟᱦᱟ ᱜᱮ ᱟᱪᱪᱷᱟ ᱟᱪᱪᱷᱟ ᱚ ᱵᱟᱦᱟ ᱵᱚᱸᱜᱟ ᱫᱚ ᱢᱟᱱᱮ ᱪᱮᱫ ᱞᱮᱠᱟ ᱯᱮ ᱠᱚᱨᱟᱣᱟ?
ᱚ ᱵᱟᱦᱟ ᱵᱚᱸᱜᱟ ᱵᱚᱞᱛᱮ ᱫᱚ ᱟᱞᱮ ᱥᱮᱫ ᱫᱚ ᱵᱟᱦᱟ ᱵᱚᱸᱜᱟ ᱫᱚ ᱯᱮ ᱢᱟᱦᱟ ᱦᱩᱭᱩᱜᱼᱟ ᱛᱚ
ᱦᱩᱸ ᱦᱩᱸ
ᱟᱞᱮ ᱥᱮᱫ ᱫᱚ
ᱦᱮᱸ
ᱟᱫᱚ ᱵᱟᱦᱟ ᱵᱚᱸᱜᱟ ᱫᱚ ᱱᱤᱝᱠᱟᱹ ᱡᱟᱦᱟᱸ ᱛᱤᱱᱟᱹᱜ ᱞᱤᱧ ᱵᱟᱲᱟᱭᱟ ᱫᱚᱢᱮᱠ ᱮᱠᱴᱟ ᱫᱚ ᱟᱹᱞᱤᱧ ᱦᱚᱸ ᱵᱟᱹᱞᱤᱧ ᱵᱟᱲᱟᱭᱟ ᱥᱮ ᱟᱹᱛᱩ ᱠᱚᱨᱮᱜ ᱨᱮᱦᱚᱸ ᱫᱚᱢᱮ ᱮᱠᱴᱟ ᱫᱚ ᱵᱟᱝ ᱛᱟᱦᱮᱸ ᱦᱩᱭ ᱠᱟᱱᱟ᱾
ᱟᱪᱪᱷᱟ
ᱵᱟᱭᱨᱮ ᱠᱚᱨᱮᱜ ᱜᱮ ᱛᱟᱦᱮᱸ ᱵᱟᱲᱟ ᱦᱩᱭᱩᱜ ᱠᱟᱱ ᱛᱟᱦᱮᱱᱟ ᱟᱫᱚ ᱚᱱᱟ ᱠᱷᱚᱱᱜᱮ ᱴᱩᱠ ᱴᱟᱠ ᱡᱟᱦᱟᱸ ᱵᱟᱭᱨᱮ ᱠᱷᱚᱱ ᱵᱟᱭᱨᱮ ᱠᱚᱨᱮ ᱠᱷᱚᱱ ᱛᱟᱦᱮᱸ ᱠᱟᱛᱮᱫ ᱡᱟᱦᱟᱸ ᱡᱟᱦᱟᱸ ᱛᱤᱱᱟᱹᱜ ᱜᱮ ᱵᱟᱦᱟ ᱵᱚᱸᱜᱟ ᱞᱤᱧ ᱮᱴᱠ ᱮᱴᱮᱱ ᱟᱠᱟᱫ ᱥᱮ ᱞᱤᱧ ᱥᱮᱴᱮᱨ ᱟᱠᱟᱱ ᱟ ᱟᱹᱛᱩᱳ ᱨᱮ
ᱦᱩᱸ
ᱡᱟᱦᱟᱸ ᱛᱤᱱᱟᱹᱜ ᱞᱤᱧ ᱧᱮᱞ ᱟᱠᱟᱜᱼᱟ ᱩᱱᱟᱹᱜ ᱜᱟᱱ ᱜᱮ ᱞᱤᱧ ᱞᱟᱹᱭᱫᱟ ᱡᱮᱢᱚᱱ ᱟᱞᱮ ᱥᱮᱫ ᱫᱚ
ᱦᱮᱸ
ᱵᱟᱦᱟ ᱵᱚᱸᱜᱟ ᱫᱚ ᱱᱟᱜ, ᱯᱩᱭᱞᱩ ᱫᱚ ᱱᱟᱜ ᱯᱩᱭᱭᱞᱳ ᱡᱚᱠᱷᱚᱱᱟᱜ ᱥᱮᱴᱮᱨᱚᱜ ᱛᱟᱞᱮᱭᱟ ᱵᱟᱦᱟ ᱵᱚᱸᱜᱟ ᱩᱱᱫᱚ ᱡᱚᱛᱚ ᱦᱚᱲ ᱜᱮ ᱜᱚᱰᱮᱛ ᱮ ᱦᱚᱦᱚᱭᱟ
ᱦᱮᱸ ᱦᱩᱸ
ᱜᱚᱴᱮᱛ ᱦᱚᱦᱚ ᱠᱟᱛᱮᱫ ᱜᱮ ᱡᱟᱦᱮᱨ ᱞᱮ ᱪᱟᱞᱟᱜᱼᱟ ᱡᱟᱦᱮᱨ ᱥᱮᱱ ᱠᱟᱛᱮᱫ ᱚᱸᱰᱮᱱᱟᱜ ᱡᱟ ᱡᱟᱵᱚᱛᱤᱭᱟᱹ ᱨᱮᱰᱤ ᱛᱮᱱᱟᱜ ᱡᱤᱱᱤᱥ ᱥᱮ ᱠᱟᱹᱢᱤ ᱠᱚ ᱥᱟᱯᱷᱟ ᱛᱮᱱᱟᱜ
ᱦᱩᱸ ᱦᱩᱸᱸ
ᱚᱱᱟ ᱠᱚᱞᱮ ᱥᱟᱯᱷᱟᱭᱟ ᱛᱟᱨᱯᱚᱨᱮ
ᱪ
ᱫᱟᱞᱚᱵ ᱦᱚᱸ ᱤᱱᱟᱹ ᱦᱤᱞᱳᱜ ᱜᱮ
ᱦᱮᱸ ᱦᱮᱸ
ᱫᱟᱞᱚᱵ ᱠᱟᱛᱮᱜ ᱛᱟᱦᱚᱞᱮ ᱡᱮ ᱦᱤᱞᱳᱜ ᱞᱮ ᱫᱟᱞᱚᱵᱟ ᱱᱟᱜ
ᱦᱩᱸ
ᱤᱱᱟᱹ ᱦᱤᱞᱳᱜ ᱜᱮ ᱱᱟᱦᱟᱜ ᱧᱤᱫᱟᱹ ᱢᱮᱱᱫᱚ ᱟᱹᱭᱩᱵ ᱵᱮᱲᱟ
ᱦᱳᱭ
ᱨᱩᱢ ᱨᱩᱢ ᱵᱚᱸᱜᱟ ᱞᱮ ᱟᱬᱜᱚ ᱠᱚᱣᱟ᱾
ᱟᱪᱪᱷᱟ ᱡᱟᱦᱟᱸ ᱠᱚ ᱞᱟᱹᱭᱫᱟ ᱟᱨ ᱠᱤ ᱥᱮᱨᱮᱧ ᱛᱟᱞᱟ ᱛᱮ ᱥᱮᱨᱮᱧ ᱛᱟᱞᱟᱛᱮ ᱵᱚᱸᱜᱟ ᱵᱩᱨᱩ ᱠᱚ ᱟᱬᱜᱚ ᱠᱚ ᱦᱩᱭᱩᱜ
ᱦᱳᱭ ᱥᱮᱨᱮᱧ ᱛᱟᱞᱟ ᱛᱮ ᱵᱚᱸᱜᱟ ᱵᱩᱨᱩ ᱠᱚ ᱟᱬᱜᱚ ᱠᱚ ᱦᱩᱭᱩᱜᱼᱟ
ᱦᱮᱸ
ᱦᱮᱸ ᱟᱫᱚ ᱵᱚᱸᱜᱟ ᱵᱩᱨᱩ ᱠᱚ ᱟᱬᱜᱚ ᱵᱟᱲᱟ ᱠᱟᱛᱮ ᱛᱟᱦᱚᱞᱮ ᱚᱱᱟ ᱠᱟᱹᱢᱤ ᱠᱚ ᱦᱩᱭ ᱵᱟᱲᱟ ᱠᱟᱛᱮ ᱛᱟᱦᱚᱞᱮ ᱩᱱᱠᱤᱱ ᱡᱟᱦᱟᱸᱭ ᱱᱟᱜ ᱠᱤ ᱨᱩᱢᱩᱜ ᱱᱟᱦᱟᱜ
ᱦᱩᱸ ᱦᱩᱸ
ᱩᱱᱠᱤᱱ ᱨᱩᱢ ᱠᱤᱱ ᱛᱟᱦᱚᱞᱮ ᱱᱟᱜ ᱟᱨ ᱦᱚᱸ ᱱᱟᱜ ᱡᱟᱦᱮᱨ ᱠᱤᱱ ᱪᱟᱞᱟᱜᱼᱟ
ᱟᱪᱪᱷᱟ, ᱚᱱᱟ ᱠᱤᱱ ᱧᱮᱞᱟ ᱢᱟᱱᱮ ᱴᱷᱤᱠ ᱴᱷᱟᱠ ᱢᱟᱱᱮ ᱚᱱᱟ ᱤᱭᱟᱹ ᱠᱚ ᱛᱷᱟᱱ ᱵᱟᱛᱷᱟᱱ ᱠᱚ ᱦᱚᱸ ᱜᱮᱡ ᱜᱩᱨᱤᱡ ᱦᱩᱭ ᱟᱠᱟᱱᱟ ᱥᱮ ᱵᱟᱝ ᱚᱱᱟ ᱠᱤᱱ ᱧᱮᱞ ᱟᱹᱜᱩᱭᱟ
ᱦᱮᱸ ᱚᱱᱟᱠᱤᱱ ᱧᱮᱞᱟ ᱡᱮ ᱴᱷᱤᱠ ᱜᱮᱭᱟ ᱥᱮ ᱵᱟᱝ ᱴᱷᱤᱠᱟ ᱥᱮ ᱚᱱᱮ ᱚᱱᱠᱟ ᱛᱟᱦᱚᱞᱮ ᱚᱱᱟ ᱦᱩᱭ ᱠᱟᱛᱮ ᱚᱱᱟ ᱦᱩᱭ ᱠᱟᱛᱮᱫ ᱛᱟᱦᱚᱞᱮ ᱫᱚᱥᱨᱟ ᱫᱤᱱ ᱛᱟᱦᱚᱞᱮ ᱱᱟᱭᱠᱮ
ᱥᱟᱹᱨᱫᱤ ᱢᱟᱦᱟ ᱫᱚ ᱟᱛᱩ ᱦᱚᱲ ᱢᱟᱱᱮ ᱪᱮᱫ ᱞᱮᱠᱟ ᱡᱚᱛᱚ ᱦᱚᱲ ᱱᱤᱭᱚᱢ ᱤᱭᱟᱹ ᱠᱟᱛᱮ ᱠᱚ ᱵᱤᱱ ᱱᱟᱣᱟ ᱵᱚᱞᱛᱮ ᱱᱟᱣᱟ ᱦᱳᱠ ᱢᱟᱨᱮ ᱦᱳᱠ ᱢᱟᱱᱮ ᱜᱮᱸᱫᱟᱜ ᱠᱚ ᱥᱟᱯᱷᱟ ᱠᱟᱛᱮ
ᱦᱮᱸ ᱜᱮᱸᱫᱟᱜ ᱠᱚ ᱥᱟᱯᱷᱟ ᱠᱟᱛᱮᱜ
ᱦᱩᱸ
ᱱᱟᱭᱠᱮ ᱜᱚᱰᱮᱛ ᱛᱟᱨ ᱯᱚᱨᱮ ᱠᱩᱰᱟᱹᱢ ᱱᱟᱭᱠᱮ ᱱᱩᱠᱤᱱ ᱛᱩᱯᱩ ᱯᱷᱟᱨᱪᱟ ᱠᱟᱛᱮᱫ ᱟᱹᱠᱤᱱᱟᱜ ᱦᱮᱸ ᱛᱩᱯᱩ ᱯᱷᱟᱨᱪᱟ ᱠᱟᱛᱮᱫ ᱛᱟᱦᱚᱞᱮ ᱪᱟᱞᱟᱜ ᱟᱹᱠᱤᱱ ᱡᱟᱦᱮᱨ ᱛᱮ
ᱦᱳᱭ ᱟᱨ ᱥᱟᱶᱛᱮ ᱛᱟᱢᱟᱠ ᱛᱩᱢᱫᱟᱜ ᱟᱛᱮ ᱠᱚ ᱪᱟᱞᱟᱜ ᱟᱥᱮ ᱵᱟᱝᱼᱟ
ᱦᱮᱸ ᱴᱟᱢᱟᱠ ᱛᱩᱢᱫᱟᱜ ᱫᱚ ᱚᱱᱟ ᱠᱚᱫᱚ ᱵᱟᱞᱮ ᱤᱫᱤᱭᱟ ᱩᱱᱫᱚ
ᱟᱪᱪᱷᱟ ᱟᱪᱪᱷᱟ ᱟᱞᱮ ᱥᱮᱫ ᱫᱚ ᱴᱟᱢᱟᱠ ᱛᱩᱢᱫᱟᱜ ᱦᱚᱸᱞᱮ ᱤᱫᱤᱭᱟ, ᱱᱟᱭ ᱼᱼᱠᱮ ᱫᱚ ᱞᱚᱴᱟ ᱫᱟᱜ ᱦᱟᱴᱟᱜ ᱮ ᱥᱟᱵᱟ ᱦᱟᱴᱟᱜ ᱨᱮᱱᱟᱜ ᱥᱟᱯᱟᱵ ᱠᱚ ᱡᱟᱦᱟᱸ ᱠᱚ ᱢᱟᱭᱠᱮ ᱫᱚ ᱦᱟᱴᱟᱜ ᱦᱟᱴᱟᱜ ᱠᱚ ᱥᱟᱵᱟ ᱦᱟᱴᱟᱜ ᱥᱟᱶᱛᱮ ᱡᱟ ᱠᱚ ᱥᱟᱯᱟᱵ ᱠᱚ ᱞᱚᱴᱟᱫᱟᱜ ᱛᱟᱯᱚᱨᱮ ᱠᱚ ᱤᱭᱟᱹ ᱠᱚ ᱛᱟᱦᱮᱱ ᱟᱨ ᱠᱩᱰᱟᱹᱢ ᱱᱟᱭᱠᱮ ᱩᱱᱤ ᱠᱩᱴᱩᱢ ᱡᱚᱜᱽ ᱢᱟᱡᱷᱤ ᱡᱟᱦᱟᱸᱭ
ᱦᱮᱸ
ᱩᱱᱤ ᱫᱚ ᱥᱮ ᱜᱳᱰᱮᱛ
ᱦᱮᱸ
ᱩᱱᱠᱤᱱ ᱫᱚ ᱚᱱᱟ ᱵᱚᱸᱜᱟ ᱵᱩᱨᱩᱣᱟᱜ ᱥᱟᱯᱟᱵ ᱠᱤᱱ ᱥᱟᱵᱟ
ᱱᱩᱠᱤᱱᱟᱜ ᱡᱚᱜᱽ ᱢᱟᱡᱷᱤ ᱫᱚ
ᱦᱳᱭ ᱟᱨ ᱚᱱᱟ ᱥᱟᱶᱛᱮ ᱩᱱᱤ ᱱᱟᱭᱠᱮ ᱟᱭᱳ ᱫᱚ ᱥᱟᱹᱜᱩᱱ ᱴᱮᱞᱤ ᱫᱤᱯᱤᱞᱟ, ᱵᱟᱠᱷᱟᱱ ᱫᱚ ᱦᱚᱭᱛᱚ ᱡᱟᱦᱟᱭ ᱜᱮ ᱦᱳᱭ ᱦᱳᱭ ᱟᱨ ᱵᱟᱠᱷᱟᱱ ᱦᱚᱭᱛᱚ ᱠᱚᱲᱟ ᱜᱤᱫᱽᱨᱟᱹ ᱠᱚ ᱥᱟᱹᱜᱩᱱ ᱴᱷᱤᱞᱤ ᱠᱚ ᱤᱫᱤᱭᱟ, ᱩᱱᱠᱩ ᱫᱚ ᱱᱟᱭᱠᱮ ᱨᱮᱱ ᱜᱮ ᱡᱟᱦᱟᱸᱭ ᱜᱤᱫᱽᱨᱟᱹ ᱵᱟᱠᱷᱟᱱ ᱵᱚᱭᱦᱟ ᱡᱟᱦᱟᱸᱭ ᱜᱮ
ᱦᱮᱸ
ᱥᱟᱹᱜᱩᱱ ᱴᱷᱤᱞᱤ ᱠᱚ ᱤᱫᱤᱭᱟ ᱟᱪᱪᱷᱟ ᱛᱟᱯᱚᱨᱮ ᱟᱫᱚ ᱵᱚᱸᱜᱟ ᱵᱩᱨᱩ ᱦᱳᱭ ᱠᱟᱛᱮ, ᱟᱫᱚ ᱯᱮ ᱡᱚᱢ ᱧᱩᱭᱟ ᱚᱸᱰᱮ ᱜᱮ ᱢᱤᱫ ᱴᱷᱮᱱ
ᱦᱮᱸ ᱵᱚᱸᱜᱟ ᱵᱩᱨᱩ ᱦᱩᱭ ᱠᱟᱛᱮᱫ ᱫᱤᱭᱮ ᱛᱟᱯᱚᱨᱮ ᱤᱥᱤᱱ ᱠᱚᱦᱚᱸ ᱠᱚ ᱛᱟᱦᱮᱱ ᱛᱟᱞᱮᱭᱟ ᱟᱹᱛᱩ ᱨᱮ
ᱦᱮᱸ ᱦᱮᱸ
ᱛᱟᱯᱚᱨᱮ ᱞᱟᱹᱴᱩ ᱧᱚᱜ ᱜᱮᱛᱟᱞᱮᱭᱟᱛᱚ ᱟᱹᱛᱩ ᱫᱤᱭᱮ ᱛᱟᱞᱮ ᱚᱱᱠᱟ ᱦᱤᱥᱟᱹᱵ ᱛᱮᱜᱮ ᱥᱟᱸᱜᱮ ᱧᱚᱜ ᱤᱥᱤᱱ ᱦᱚᱲᱞᱮ ᱫᱚᱦᱚ ᱠᱟᱠᱚᱣᱟ
ᱟᱪᱪᱷᱟ
ᱛᱟᱞᱮ ᱡᱟᱦᱟᱸ ᱚᱱᱠᱟᱜᱮ ᱠᱟᱹᱨᱤᱵᱟᱹᱪᱷᱤ ᱡᱟᱦᱟᱸ ᱥᱮᱨᱢᱟ ᱫᱚ ᱟᱞᱮ ᱫᱚ ᱢᱚᱬᱮ ᱵᱚᱪᱷᱟ ᱢᱚᱬᱮ ᱥᱮᱨᱢᱟ ᱚᱱᱛᱚᱨ ᱚᱱᱛᱚᱨ ᱞᱮ ᱠᱟᱹᱨᱤ ᱵᱟᱹᱪᱤᱜᱼᱟᱛᱚ
ᱚ
ᱛᱟᱦᱚᱞᱮ ᱠᱟᱹᱲᱤ ᱚᱱᱟ ᱠᱟᱹᱨᱤ ᱵᱟᱹᱪᱷᱤ ᱥᱮᱨᱢᱟ ᱫᱚ ᱦᱚᱭᱛᱚ ᱰᱟᱝᱨᱤ ᱠᱚ ᱵᱚᱸᱜᱟ ᱠᱚᱣᱟ ᱞᱮ
ᱦᱮᱸ
ᱢᱤᱫᱴᱮᱱ ᱢᱤᱫᱴᱮᱱ ᱞᱮ ᱵᱚᱸᱜᱟᱭᱮᱭᱟ ᱢᱟᱱᱮ ᱡᱟᱦᱟᱸ ᱛᱤᱱᱟᱹᱜ ᱜᱮ ᱟᱨ ᱪᱮᱫ ᱡᱟᱦᱟᱸᱜ ᱜᱚᱴᱟᱝ ᱞᱮ ᱜᱟᱱᱟ
ᱦᱩᱸ
ᱚᱱᱠᱟ ᱠᱟᱹᱨᱤᱵᱟᱪᱤ ᱥᱮᱨᱢᱟ ᱫᱚ ᱰᱟᱹᱝᱨᱤ ᱞᱮ ᱵᱚᱸᱜᱟ ᱠᱚᱣᱟ ᱟᱨ ᱠᱷᱟᱱ ᱮᱴᱟᱜ ᱥᱮᱨᱢᱟ ᱫᱚ ᱚᱱᱟ ᱯᱩᱞᱴᱤ ᱡᱤᱞ ᱠᱚᱦᱚᱸ ᱟᱹᱜᱩ ᱠᱟᱛᱮᱫ ᱞᱮ ᱢᱮᱥᱟ ᱠᱟᱛᱮᱫ ᱚᱱᱟ
ᱦᱳᱭ ᱯᱮᱲᱟ ᱯᱟᱹᱲᱦᱟᱹ ᱠᱚ
ᱦᱳᱭ ᱦᱳᱭ ᱦᱳᱭ
ᱦᱳᱭ ᱛᱟᱦᱞᱮ ᱛᱟᱦᱞᱮ ᱦᱟᱱᱛᱮ ᱱᱟᱸᱜ ᱟᱨᱚ ᱚᱱᱠᱟᱜᱮ ᱡᱚᱜᱽ ᱢᱟᱹᱡᱷᱤ ᱛᱟᱦᱮᱱᱟᱭ ᱛᱚ
ᱦᱩᱸ ᱦᱩᱸ
ᱛᱟᱦᱚᱞᱮ ᱡᱚᱜᱽ ᱢᱟᱹᱡᱷᱤ ᱱᱟᱜ ᱟᱨᱚ ᱱᱟᱜ ᱚᱱᱠᱟ ᱦᱚᱲ ᱥᱟᱵ ᱠᱟᱛᱮᱫ ᱛᱟᱦᱞᱮ ᱟᱨᱚ ᱴᱟᱢᱟᱠ ᱛᱩᱢᱫᱟᱹᱜ ᱠᱚ ᱤᱫᱤᱭᱟ
ᱪᱟᱞᱟᱜ ᱥᱩᱢᱟᱹᱭ ᱫᱚ ᱴᱟᱢᱟᱠ ᱫᱚ ᱵᱟᱯᱮ ᱤᱫᱤᱭᱟ ᱢᱟᱱᱮ ᱨᱩᱣᱟᱹᱲ ᱥᱩᱢᱟᱹᱭ ᱫᱚ ᱴᱟᱢᱟᱠ ᱯᱮ ᱤᱫᱤᱭᱟ
ᱦᱮᱸ ᱦᱮᱸ ᱢᱟᱱᱮ ᱡᱚᱠᱷᱚᱱ ᱱᱟᱜ ᱦᱟᱸᱰᱮᱱᱟᱜ ᱢᱮᱱᱫᱚ ᱳᱭ ᱛᱤᱠᱤᱱ ᱛᱟᱨᱟ ᱦᱳᱭᱳᱜᱼᱟᱛᱚ
ᱦᱮᱸ
ᱛᱤᱠᱤᱱ ᱛᱟᱨᱟᱥᱤᱧ ᱦᱳᱭ ᱥᱩᱢᱟᱹᱭ ᱛᱟᱦᱞᱮ ᱚᱱᱟ ᱴᱟᱢᱟᱠ ᱛᱩᱢᱫᱟᱜ ᱞᱮ ᱤᱫᱤᱭᱟ
ᱟᱪᱪᱷᱟ
ᱡᱟᱜᱮ ᱰᱷᱟᱠ ᱜᱷᱩᱲᱤ
ᱦᱩᱸ
ᱩᱱᱟ ᱠᱚᱞᱮ ᱤᱫᱤᱭᱟ ᱤᱫᱤ ᱠᱟᱛᱮᱫᱼᱼ ᱚᱸᱰᱮᱜ ᱱᱟᱭᱠᱮ ᱥᱟᱞᱟᱜ ᱛᱮ ᱵᱟᱨ ᱦᱚᱲᱠᱤᱱ ᱛᱟᱦᱮᱱᱟ
ᱦᱩᱸ
ᱩᱱᱤ ᱡᱟᱦᱟᱸᱭ ᱱᱟᱜ ᱵᱚᱸᱜᱟᱭ-ᱟᱭ ᱱᱟᱭᱠᱮ ᱩᱱᱤ ᱥᱟᱞᱟᱜ ᱛᱮ ᱵᱟᱨ ᱦᱚᱲ ᱠᱤᱱ ᱛᱟᱦᱮᱸᱱᱟ ᱟᱨᱼᱼ ᱚᱸᱰᱮ ᱵᱟᱦᱟᱞᱮ, ᱩᱱᱠᱤᱱ ᱵᱟᱨ ᱦᱚᱲ ᱜᱮ ᱚᱱᱟᱼᱼ ᱟᱠᱤᱱ ᱮᱢᱚᱜᱼᱟ
ᱟᱪᱪᱷᱟ
ᱚᱱᱟ ᱵᱟᱦᱟ ᱵᱟᱲᱟ ᱠᱟᱛᱮ ᱡᱟᱜᱮ ᱜᱚᱜᱚ ᱦᱚᱲ ᱠᱚᱫᱚ ᱥᱩᱫᱽ ᱨᱮᱠᱚ ᱨᱮᱵᱮᱫᱟ ᱟᱨᱼᱼ ᱦᱚᱲ ᱫᱚ ᱞᱩᱛᱩᱨ ᱠᱚᱨᱮ ᱫᱚᱦᱚ ᱚᱸᱰᱮ ᱚᱨ ᱞᱩᱛᱩᱨ ᱨᱮᱞᱮ ᱥᱚᱜᱮᱭᱟ
ᱦᱩᱸ ᱦᱩᱸ
ᱚᱱᱠᱟ ᱛᱮᱞᱮ ᱠᱟᱛᱮ ᱪᱮᱫ ᱮᱱᱮᱡ ᱩᱱᱫᱚ ᱵᱟ ᱢᱟᱱᱮ ᱚᱸᱰᱮ ᱤᱭᱟᱹ ᱨᱮᱜᱮ ᱮᱱᱮᱡ ᱦᱩᱭᱩᱜᱼᱟ ᱡᱟᱦᱮᱨ ᱨᱮᱜᱮ, ᱡᱟᱦᱮᱨ ᱨᱮᱜᱮ ᱞᱮ ᱮᱱᱮᱡᱟ
ᱟᱪᱪᱷᱟ ᱟᱪᱪᱷᱟ
ᱡᱟᱦᱮᱨ ᱨᱮ ᱮᱱᱮᱡ ᱠᱟᱛᱮᱼᱼ
ᱟᱞᱮ ᱥᱮᱪ ᱫᱚ ᱠᱟᱹᱪ ᱮᱸ ᱟᱞᱟᱫᱟ ᱧᱚᱜ ᱜᱮᱭᱟ
ᱚᱻ ᱟᱯᱮ ᱥᱮᱪ ᱫᱚ
ᱡᱟᱦᱟᱸᱱᱟᱜ ᱜᱮ ᱢᱟᱱᱮ ᱡᱚᱠᱷᱚᱱ ᱞᱮ ᱪᱟᱞᱟᱜᱼᱟ ᱦᱮᱸ ᱚᱱᱟᱜᱮ ᱪᱟᱞᱟᱣ ᱠᱟᱛᱷᱟ ᱫᱚ ᱵᱟᱱᱟ ᱦᱚᱲᱟᱜ ᱜᱮ ᱥᱚᱢᱟᱱ ᱜᱮᱭᱟ ᱟᱫᱚ ᱟᱞᱮ ᱫᱚᱼᱼ ᱛᱩᱢᱫᱟᱜ ᱛᱟᱢᱟᱠ ᱞᱮ ᱢᱮᱥᱟᱣᱟᱜᱼᱟ ᱚᱸᱰᱮ ᱫᱚ ᱥᱮ ᱛᱩᱸᱢᱼᱼ ᱦᱮᱸ ᱥᱚᱸᱜᱮᱭᱟᱞᱮ ᱮᱱᱮᱡᱽ ᱮᱱᱮᱡᱽ ᱛᱮᱠᱚ ᱪᱟᱞᱟᱜᱼᱟ ᱡᱚᱛᱚ ᱦᱚᱲ ᱟᱭᱳ ᱦᱚᱲ, ᱵᱟᱵᱟ ᱦᱚᱲ, ᱡᱚᱛᱚ ᱜᱮ ᱦᱮᱸ ᱵᱟᱵᱟ ᱦᱚᱲ ᱦᱮᱸ ᱟᱭᱚ ᱦᱚᱲ ᱫᱚ ᱮᱼᱼ ᱠᱚ ᱵᱟᱵᱟ ᱦᱚᱲ ᱫᱚ ᱡᱟᱦᱟᱸ ᱢᱟᱜ ᱢᱚᱬᱮ ᱫᱚᱱ ᱜᱮ ᱠᱚ ᱞᱟᱹᱭᱫᱟ ᱵᱟᱦᱟ ᱫᱚᱱᱼᱼ ᱚᱱᱠᱟ ᱫᱚ ᱨᱩᱭᱟᱠᱚ ᱪᱟᱞᱟᱣ ᱠᱟᱛᱮ ᱚᱸᱰᱮ ᱪᱟᱞᱟᱣ ᱠᱟᱛᱮᱜ ᱠᱚ ᱵᱚᱸᱜᱟ ᱵᱩᱨᱩᱭᱟ
ᱦᱮᱸ
ᱟᱫᱚ ᱩᱸ ᱵᱟᱦᱟ ᱫᱚᱼᱼ ᱮᱸ ᱯᱮᱭᱟ ᱤᱭᱟᱹ ᱠᱚ ᱛᱟᱸᱦᱮᱱᱟ ᱮᱸ ᱥᱤᱢ ᱢᱤᱫᱴᱟᱱ ᱫᱚ ᱯᱩᱲ ᱥᱤᱢ ᱵᱟᱨᱭᱟ ᱫᱚ ᱦᱮᱲᱟᱜ ᱥᱤᱢ
ᱦᱳᱭ
ᱟᱪᱪᱷᱟ ᱟᱫᱚ ᱵᱚᱸᱜᱟ ᱵᱩᱨᱩ ᱦᱩᱭᱱᱟ ᱵᱚᱸᱜᱟ ᱜᱚᱸᱥᱟᱭ ᱠᱚᱠᱚ ᱦᱮᱡ ᱮᱱᱟ ᱥᱮᱨᱮᱧ ᱛᱟᱞᱟᱛᱮ ᱩᱱᱠᱩ ᱦᱚᱸ ᱜᱚᱸᱥᱟᱭ ᱜᱮ ᱠᱚ ᱟᱸᱬᱜᱚᱭᱮᱱᱟ
ᱦᱮᱸ
ᱥᱟᱫᱚᱢ ᱪᱟᱛᱚᱢ ᱛᱟᱞᱟᱛᱮ
ᱦᱮᱸ
ᱟᱫᱚᱼᱼ ᱟᱫᱚ ᱚᱱᱟ ᱵᱚᱸᱜᱟ ᱵᱩᱨᱩ ᱦᱳᱭᱮᱱ ᱠᱷᱟᱱ ᱥᱚᱲᱮ ᱠᱮᱫᱟ ᱠᱚ, ᱥᱚᱲᱮ ᱠᱟᱛᱮ ᱡᱚᱢᱟᱠᱚ ᱡᱚᱛᱚ ᱦᱚᱲ ᱟᱭᱩ ᱦᱚᱲ, ᱵᱟᱵᱟ ᱦᱚᱲ
ᱦᱮᱸ
ᱵᱚᱦᱚᱜ ᱛᱮᱫ ᱫᱚ ᱟᱭᱳ ᱦᱚᱲᱫᱚ ᱵᱟᱠᱚ ᱡᱚᱢᱟ ᱚᱱᱟᱫᱚ ᱵᱟᱵᱟ ᱦᱚᱲ ᱠᱚ ᱡᱚᱢᱟ ᱫᱚᱥᱟᱨᱼᱼ ᱡᱚᱠᱷᱚᱱ ᱦᱤᱡᱩᱜ ᱟᱞᱮ ᱩᱱᱦᱚᱸ ᱮᱱᱮᱡ ᱠᱟᱛᱮᱫ ᱜᱮ ᱟᱨᱠᱤ
ᱢᱟᱱᱮ ᱡᱚᱠᱷᱚᱱ ᱦᱟᱸᱜ ᱯᱮ ᱦᱤᱡᱩᱜᱼᱟ ᱤᱱᱟᱹ ᱦᱤᱞᱳᱜ ᱜᱮ
ᱮᱱᱟᱹ ᱦᱤᱞᱳᱜ ᱜᱮ ᱢᱟᱱᱮ ᱥᱟᱨᱫᱤ ᱨᱮᱱᱟᱜ ᱠᱟᱛᱷᱟᱧ ᱢᱮᱛᱟᱢ ᱠᱟᱱᱟ ᱩᱱᱦᱚᱸ ᱟᱫᱚ ᱮᱱᱮᱡ ᱮᱱᱮᱡ ᱛᱮᱞᱮ ᱦᱤᱡᱩᱜᱼᱟ
ᱦᱮᱸ
ᱠᱚᱲᱟ ᱠᱚᱫᱚ ᱠᱚ, ᱫᱚᱱ ᱟᱜᱩᱭᱟ
ᱦᱮᱸ
ᱟᱨᱼᱼ ᱟᱭᱳ ᱦᱚᱲ ᱠᱚᱫᱚ, ᱠᱩᱲᱤ ᱠᱚᱫᱚ, ᱚᱱᱟ ᱮᱱᱮᱡᱽ ᱟᱹᱜᱩᱭᱟᱠᱚ ᱩᱱᱤ ᱠᱟᱛᱮᱫ ᱟᱫᱚᱼᱼ ᱵᱟᱦᱟ ᱫᱚ ᱦᱟᱸᱰᱮ ᱦᱚᱸᱠᱚ ᱮᱢᱚᱜᱼᱟ ᱟᱨ
ᱦᱮᱸ
ᱟᱞᱮ ᱫᱚ ᱚᱲᱟᱜ ᱫᱩᱣᱟᱹᱨ ᱫᱩᱣᱟᱹᱨ ᱨᱮ ᱩᱱᱤ ᱱᱟᱭᱠᱮ ᱛᱟᱨᱯᱚᱨᱮ ᱡᱚᱜᱽᱢᱟᱹᱡᱷᱤ ᱱᱩᱠᱩ ᱠᱚᱫᱚ ᱠᱚ ᱟᱹᱨᱩᱵ ᱠᱚᱣᱟ ᱚᱱᱮ ᱟᱨᱠᱤ ᱤᱭᱟᱹ ᱦᱳᱭ ᱟᱨᱩᱵ ᱵᱚᱞᱛᱮ ᱠᱟᱴᱟ ᱠᱚ ᱟᱹᱨᱩᱵ ᱠᱚᱣᱟ
ᱡᱟᱸᱜᱟ ᱠᱚ ᱟᱹᱨᱩᱵ ᱠᱚᱣᱟ ᱥᱩᱱᱩᱢ ᱠᱚ ᱚᱡᱚᱜ ᱟᱠᱚᱣᱟ
ᱦᱳᱭ ᱦᱳᱭ ᱥᱩᱱᱩᱢ ᱠᱚ ᱚᱡᱚᱜ ᱟᱠᱚ ᱩᱱ ᱥᱩᱢᱟᱹᱭ ᱜᱮ ᱵᱟᱦᱟ ᱠᱚ ᱮᱢᱟ ᱠᱚᱣᱟ
ᱦᱳᱡ ᱡᱚᱠᱷᱚᱱ ᱱᱟᱜ ᱠᱚ ᱨᱩᱣᱟᱹᱲᱼᱟ
ᱦᱳᱭ ᱟᱨ ᱦᱟᱸᱰᱮ ᱦᱚᱸᱠᱚ ᱮᱢᱚᱜᱼᱟ ᱡᱚᱠᱷᱚᱱ ᱟᱫᱚ ᱵᱚᱸᱜᱟ ᱵᱩᱨᱩ ᱦᱩᱭ ᱟᱫᱚᱢ ᱜᱚᱸᱴ ᱟᱛᱚ
ᱦᱮᱸ ᱦᱮᱸ
ᱜᱚᱸᱴ ᱥᱚᱢᱚᱭ ᱦᱚᱸ ᱩᱱᱫᱚ ᱫᱚ ᱵᱟᱦᱟ ᱫᱚᱢ ᱦᱟᱛᱟᱣ ᱫᱟᱲᱮᱭᱟᱜᱼᱟ ᱟᱨ ᱚᱱᱟ ᱛᱚ ᱡᱚᱠᱷᱚᱱ ᱦᱮᱡ ᱮᱱᱟ ᱟᱫᱚ ᱯᱨᱚᱛᱮᱠᱴᱤ ᱚᱲᱟᱜ ᱫᱩᱣᱟᱹᱨ ᱨᱮ ᱚᱱᱠᱟ ᱠᱚ ᱟᱹᱨᱩᱵ ᱠᱤᱱᱟ ᱚᱰᱮ ᱜᱮ ᱵᱟᱦᱟ ᱠᱚ ᱮᱢᱟ ᱠᱚᱣᱟ ᱟᱫᱚ ᱚᱱᱟ ᱠᱟᱹᱢᱤ ᱦᱩᱭ ᱯᱚᱨᱮ ᱟᱫᱚ ᱱᱟᱭᱠᱮ ᱚᱲᱟᱜ ᱜᱮ ᱪᱟᱞᱟᱣ ᱠᱟᱛᱮ ᱵᱩᱜᱤ ᱵᱟᱹᱲᱤᱡ ᱜᱚᱸᱥᱟᱭ ᱴᱷᱮᱪ ᱠᱚ ᱠᱩᱞᱤ ᱡᱚᱜᱟᱜ ᱟ ᱠᱩᱞᱤ ᱠᱟᱛᱮ ᱚᱱᱟ ᱠᱩᱞᱤ ᱠᱚ ᱠᱩᱞᱤ ᱦᱩᱭᱱᱟ ᱚᱠᱟᱴᱷᱮᱡ ᱫᱳᱥ ᱵᱟᱹᱲᱤᱡ ᱪᱮᱫ ᱠᱚ ᱵᱟᱹᱲᱤᱡ ᱟᱠᱟᱱᱟ ᱪᱮᱫ ᱞᱮ ᱵᱟᱹᱲᱤᱡ ᱠᱮᱫᱟ ᱚᱱᱟ ᱦᱩᱭ ᱯᱚᱨᱮᱜ ᱜᱮ ᱵᱚᱸᱜᱟ ᱵᱩᱨᱩ ᱫᱚᱠᱚ ᱟᱡᱷᱟᱥ ᱮᱱᱟ ᱟᱫᱚ ᱚᱱᱟ ᱯᱚᱨᱮ ᱮᱜ ᱱᱟᱭᱠᱮ ᱨᱟᱪᱟ ᱨᱮ ᱜᱮ ᱟᱠᱷᱲᱟ ᱞᱮᱠᱟ ᱟᱫᱚ ᱢᱚᱬᱮ ᱟᱠᱷᱲᱟ ᱫᱚ ᱚᱱᱟ ᱫᱚ ᱢᱟ ᱤᱭᱟᱹ ᱠᱚ ᱮᱱᱮᱡᱟ ᱞᱟᱸᱜᱽᱬᱮ
ᱞᱟᱬ ᱤᱭᱟᱹ ᱞᱟᱸᱜᱽᱲᱮ ᱢᱟᱱᱮ ᱢᱟᱱᱮ ᱚᱱᱟ ᱫᱚ ᱱᱟᱭᱠᱮ ᱨᱟᱪᱟ ᱨᱮᱜᱮ
ᱦᱮᱸ ᱱᱟᱭᱠᱮ ᱫᱟ ᱨᱟᱪᱟ ᱵᱚᱞᱛᱮ ᱢᱤᱫᱴᱟᱝ ᱨᱟᱪᱟ ᱫᱚ ᱦᱚᱭᱠᱤ ᱡᱚᱛᱚ ᱦᱚᱬᱟᱜ ᱫᱚ ᱵᱟᱝ ᱥᱚᱢᱟᱱ ᱚ ᱟᱞᱮ ᱥᱮᱫ ᱫᱚ ᱨᱟᱪᱟ ᱫᱚ ᱦᱩᱰᱤᱧ ᱜᱮᱭᱟ
ᱦᱳᱭ ᱦᱳᱭ ᱛᱟᱦᱚᱞᱮ ᱚᱱᱟᱫᱚ ᱠᱩᱞᱦᱤ ᱥᱮᱫ ᱨᱮ
ᱚᱱᱟ ᱫᱚ ᱱᱟᱭᱠᱮ ᱟᱜ ᱨᱟᱪᱟ ᱜᱮ ᱠᱟᱱᱟ᱾ ᱟᱫᱚ ᱚᱸᱰᱮ ᱠᱚ ᱮᱱᱮᱡᱟ ᱢᱚᱬᱮ ᱟᱠᱷᱬᱟ ᱫᱚᱠᱚ ᱮᱱᱮᱡ ᱜᱮᱭᱟ᱾
ᱦᱮᱸ ᱚᱸᱰᱮ ᱫᱚ
ᱚᱱᱟ ᱫᱚ ᱯᱟᱨᱢᱟᱱᱮᱱᱴ ᱡᱤᱱᱤᱥ ᱚᱱᱟ ᱫᱚ ᱮᱱᱮᱡ ᱜᱮᱭᱟ ᱠᱚ ᱟᱫᱚ ᱦᱚᱭᱛᱚ ᱡᱩᱫᱤ ᱦᱚᱭᱛᱚ ᱟᱨ ᱠᱚ ᱞᱟᱹᱭ ᱟ ᱟᱨᱠᱟᱹᱡ ᱵᱚᱱ ᱮᱱᱮᱡᱟ ᱟᱨᱠᱟᱹᱡ ᱵᱚᱱ ᱨᱟᱹᱥᱠᱟᱹᱭᱟ ᱟᱵᱚ ᱵᱚᱸᱜᱟ ᱢᱩᱨᱢᱩ ᱠᱚ ᱨᱟᱹᱥᱠᱟᱹ ᱟᱪᱪᱷᱟ ᱫᱟᱫᱟ ᱟᱵᱚ ᱦᱚ ᱠᱟᱹᱡ ᱵᱚᱱ ᱨᱟᱹᱥᱠᱟᱹᱭᱟ ᱟᱨᱠᱚᱡ ᱩᱱᱤ ᱜᱮ ᱮᱭᱟᱹ ᱦᱤᱞᱳᱜ ᱫᱚ ᱪᱟᱵᱟᱭᱮᱱᱟ ᱟᱨ ᱫᱚᱥᱟᱨ ᱦᱤᱞᱳᱜ ᱫᱚ ᱟᱫᱚ ᱚᱱᱮ ᱡᱟᱶᱟᱭ ᱠᱚ ᱦᱟᱱᱛᱮ ᱱᱟᱛᱮ ᱦᱟᱺᱱᱤ ᱚᱲᱟᱜ ᱱᱤᱭ ᱚᱲᱟᱜ ᱠᱚ ᱪᱟᱞᱟᱜᱼᱟ ᱥᱮᱨᱮᱧ ᱛᱟᱞᱟ ᱥᱮᱨᱮᱧ ᱟᱛᱮᱫ ᱤᱭᱟᱹ ᱟᱛᱮᱫ ᱦᱮᱸ ᱩᱱᱫᱚ ᱡᱟᱶᱟᱭ ᱠᱚ ᱦᱩ ᱱᱩᱭ ᱫᱚ ᱚᱠᱚᱭ ᱠᱚᱭᱤᱪ ᱡᱟᱶᱟᱭ ᱠᱟᱱᱟᱭ ᱱᱩᱭ ᱫᱚ ᱪᱮᱞᱮ ᱠᱟᱱᱟᱭ ᱚᱠᱚᱭ ᱚᱠᱟ ᱞᱮᱠᱟ ᱥᱟᱹᱜᱟᱹᱭ ᱦᱮᱸ ᱥᱮ ᱩᱱᱨᱮᱜᱮ ᱟᱫᱚ ᱥᱟᱹᱜᱟᱹᱭ ᱠᱚ ᱟᱫᱚ ᱮᱯᱮᱢ ᱪᱟᱯᱟᱞᱼᱟ ᱱᱩᱭ ᱫᱚ ᱱᱩᱭ ᱠᱟᱱᱟᱭ ᱡᱟᱶᱟᱭ ᱠᱚᱫᱚ ᱟᱨ ᱵᱟᱭ ᱴᱷᱟᱹᱶ ᱜᱴᱟ ᱚᱛ ᱠᱚ ᱞᱟᱹᱭ ᱮᱫ ᱫᱚ
ᱵᱟ ᱵᱟ ᱵᱟ
ᱛᱟᱦᱚᱞᱮ ᱩᱱᱜᱮ ᱟᱫᱚ ᱜᱚᱴᱟ ᱚᱲᱟᱜ ᱠᱚ ᱫᱟᱬᱟᱱᱟ ᱡᱟᱶᱟᱭ ᱠᱚ ᱠᱩᱢᱟᱹᱝ ᱠᱚ ᱡᱟᱜᱮ ᱯᱮᱲᱟ ᱱᱮᱶᱛᱟ ᱢᱮᱱᱟᱜ ᱠᱚᱣᱟ ᱩᱱ ᱥᱚᱢᱚᱭ ᱫᱚ ᱵᱟᱦᱟ ᱥᱩᱢᱚᱭ ᱟᱞᱮ ᱫᱚ ᱥᱩᱫᱩ ᱡᱟᱶᱟᱭ ᱟᱨ ᱠᱩᱢᱟᱹᱝ ᱜᱮᱞᱮ ᱱᱮᱶᱛᱟ ᱠᱚᱣᱟ ᱾
ᱟᱢ ᱢᱟᱱᱮ ᱡᱟᱶᱟᱭ ᱠᱚ ᱟᱨ ᱠᱩᱢᱟᱹᱝ ᱠᱚ
ᱦᱳᱭ ᱩᱱᱠᱩ ᱜᱮ ᱱᱮᱶᱛᱟ ᱫᱚ ᱟᱫᱚ ᱩᱱ ᱩᱱ ᱠᱚᱫᱚ ᱠᱚ ᱢᱟᱨᱮ ᱟᱠᱟᱱᱟ ᱩᱱᱠᱩ ᱫᱚ ᱡᱚᱛᱚ ᱥᱟᱹᱜᱟᱹᱭ ᱠᱚ ᱵᱟᱰᱟᱭᱟ ᱱᱟᱣᱟ ᱡᱟᱶᱟᱭ ᱠᱚᱫᱚ ᱦᱚᱭ ᱛᱚ ᱠᱤᱪᱷᱩ ᱡᱚᱛᱚ ᱡᱟᱶᱟᱭ ᱫᱚ ᱵᱟᱠᱚ ᱵᱟᱰᱟᱭᱟ ᱚ
ᱦᱳᱭ
ᱩᱱᱠᱩ ᱫᱚ ᱜᱚᱴᱟ ᱠᱩᱞᱦᱤ ᱟ ᱫᱚᱠᱚ ᱫᱟᱬᱟᱱᱟ ᱮᱱᱦᱤᱞᱳᱜ ᱫᱚ ᱦᱟᱹᱱ ᱚᱲᱟᱜ ᱱᱟᱹᱭ ᱜᱮᱠᱚ ᱮᱢᱟ ᱠᱚᱣᱟ ᱟᱵᱚᱣᱟᱜ ᱦᱟᱺᱰᱤ ᱡᱟᱦᱟᱸ ᱢᱮᱱᱟᱜ ᱫᱚ
ᱦᱮᱸ ᱦᱮᱸ
ᱠᱚ ᱢᱟᱠᱚ ᱡᱟᱦᱟᱸᱭ ᱧᱩ ᱵᱟᱠᱷᱨᱟ ᱫᱚ ᱱᱤᱭᱟᱹ ᱵᱟᱝ ᱵᱟᱠᱷᱨᱟ ᱫᱚ ᱵᱟᱝ ᱫᱚ ᱵᱟᱝᱜᱤ ᱟᱫᱚ ᱚᱸᱰᱮ ᱜᱮ ᱩᱯᱨᱩᱢᱟ ᱫᱚ ᱦᱩᱭᱱᱟ ᱱᱩᱠᱩ ᱫᱚ ᱱᱩᱠᱩ ᱠᱟᱱᱟ ᱠᱚ ᱦᱚᱯᱚᱱ ᱟᱭᱩ ᱥᱮ ᱢᱟᱨᱟᱝ ᱟᱭᱳ ᱥᱮ ᱥᱮ ᱵᱟᱝ ᱦᱳᱸᱭᱟ ᱩᱱ ᱜᱮ ᱟᱫᱚ ᱠᱤᱪᱷᱩ ᱫᱚ ᱥᱮᱨᱮᱧ ᱛᱟᱞᱟ ᱛᱮᱠᱚ ᱩᱯᱨᱩᱢᱚᱜᱼᱟ ᱟᱨ ᱟᱫᱚ ᱚᱱᱠᱟ ᱫᱚ ᱵᱟᱠᱚ ᱥᱮᱨᱮᱧᱮᱫᱼᱟ ᱵᱟᱠᱷᱟᱱ ᱥᱮᱨᱮᱧ ᱛᱟᱞᱟ ᱛᱮᱜᱮ ᱢᱟᱱᱮ ᱩᱯᱨᱩᱢ ᱢᱮᱱᱟᱭ ᱱᱚᱣᱟ ᱚᱲᱟᱜ ᱫᱚ ᱚᱠᱳᱭ ᱚᱲᱟᱜ ᱵᱚᱱ ᱦᱮᱡ ᱟᱠᱟᱱᱟ ᱢᱺᱡᱷᱤ ᱚᱲᱟᱜ ᱫᱚ ᱢᱟᱺᱡᱷᱤ ᱚᱲᱟᱜ ᱟᱪᱷᱟ ᱢᱟᱱᱰᱤ ᱵᱚᱸᱥᱳ ᱚᱲᱟᱜ ᱫᱚ ᱢᱟᱱᱰᱤ ᱵᱚᱸᱥᱳ ᱚᱱᱠᱟ ᱞᱮᱠᱟ ᱜᱮ ᱥᱮ ᱥᱮᱨᱮᱧ ᱟᱠᱚ ᱛᱚ ᱤᱧ ᱦᱚᱸᱠᱚ ᱵᱟᱰᱟᱭᱟ ᱚᱱᱠᱟ
ᱦᱮᱸ
ᱢᱩᱨᱢᱩ ᱵᱚᱝᱥᱚ ᱫᱚ ᱢᱩᱨᱢᱩ ᱵᱚᱝᱥᱚ ᱚᱲᱟᱜ ᱨᱮᱵᱚᱱ ᱦᱮᱡ ᱟᱠᱟᱱᱟ
ᱦᱮᱸ
ᱱᱚᱝᱠᱟ ᱥᱮᱨᱮᱧᱟᱠᱚ ᱥᱮᱨᱮᱧ ᱠᱟᱛᱮ ᱜᱮ ᱟᱫᱚ ᱩᱯᱨᱩᱢ ᱦᱩᱭᱮᱱᱟ᱾ ᱟᱨ ᱡᱩᱫᱤ ᱵᱟᱝᱠᱚ ᱥᱮᱨᱮᱧ ᱠᱷᱟᱱ ᱱᱚᱨᱢᱟᱞ ᱛᱮ ᱥᱟᱹᱜᱟᱹᱭ ᱱᱩᱭ ᱫᱚ ᱱᱩᱭ ᱠᱟᱱᱟᱭ ᱱᱩᱭ ᱫᱚ ᱱᱩᱭ ᱠᱟᱱᱟᱭ ᱾ ᱱᱚᱝᱠᱟ ᱠᱚ ᱩᱯᱨᱩᱢ ᱢᱳᱸ ᱟ
ᱞᱟᱹᱭ ᱪᱟᱯᱟᱞᱚᱜᱼᱟ
ᱦᱳᱭ ᱞᱟᱹᱭ ᱡᱯᱟᱞᱚᱜᱼᱟ ᱟᱫᱚ ᱚᱱᱮ ᱡᱮ ᱪᱟᱞᱟᱣ ᱞᱮᱱ ᱜᱮᱛᱚ ᱞᱚᱴᱟ ᱫᱟᱜ ᱨᱮᱱᱟᱜ ᱦᱤᱡᱩᱜ ᱠᱟᱱᱟ ᱥᱮ ᱞᱚᱴᱟ ᱫᱟᱜ ᱮ ᱫᱟᱨᱟᱢ ᱢᱮᱭᱟ ᱮᱠᱷᱟᱱ ᱜᱮ ᱟᱫᱚ ᱩᱯᱨᱩᱢ ᱨᱮᱱᱟᱜ ᱡᱤᱱᱤᱥ ᱦᱮᱡ ᱮᱱᱟ ᱪᱟᱞᱟᱣ ᱢᱟᱱᱮ ᱠᱷᱟ. ᱞᱤ ᱟᱢᱟᱜ ᱚᱱᱠᱟ ᱫᱚ ᱵᱟᱝ ᱥᱮ ᱪᱟᱞᱟᱣ ᱠᱟᱛᱮᱢ ᱫᱩᱲᱩᱵ-ᱟ ᱫᱩᱲᱩᱵ ᱠᱟᱛᱮ ᱞᱚᱴᱟ ᱫᱟᱜ ᱮᱮ ᱥᱩᱨ ᱟᱜ ᱢᱮᱭᱟ
ᱦᱮᱸ
ᱛᱟᱨᱯᱚᱨᱮ ᱟᱫᱚ ᱩᱯᱨᱩᱢ ᱦᱩᱭ ᱮᱱᱟ ᱩᱯᱨᱩᱢ ᱯᱚᱨᱮ ᱟᱫᱚ ᱚᱠᱚᱭ ᱠᱚ ᱦᱟᱸᱰᱤ ᱠᱚ ᱧᱩᱭᱟᱸᱦᱟᱸᱰᱤ ᱚᱱᱛᱮ ᱠᱚ ᱪᱟᱞᱟᱜᱼᱟ